ᱦᱟᱸ ᱜᱚᱝᱠᱮ ᱡᱚᱦᱟᱨ ᱜᱮ ᱱᱟᱯᱟᱭ ᱵᱟᱲᱟ ᱜᱮᱛᱚ ᱦᱮᱸ ᱱᱟᱯᱟᱭ ᱵᱟᱲᱟ ᱜᱮ ᱟᱢᱜᱮ ᱚᱠᱟᱞᱮᱠᱟ ᱦᱮᱸ ᱩᱱᱠᱩ ᱦᱚᱸ ᱱᱟᱯᱟᱭ ᱵᱟᱲᱟᱭ ᱜᱮ
ᱟ
ᱛᱟᱦᱚᱞᱮ
ᱦᱮᱸ ᱟᱹᱞᱤᱧ ᱦᱚᱸ ᱱᱟᱯᱟᱭ ᱵᱟᱲᱟ ᱟᱯᱟᱛᱚ ᱱᱤᱛᱚᱜ ᱚᱵᱫᱤ ᱫᱚ
ᱟᱪᱪᱷᱟ ᱮ ᱪᱮᱫ ᱤᱧ ᱞᱟᱹᱭᱮᱫ ᱛᱟᱦᱮᱫ ᱦᱮᱸ ᱫᱟᱜ ᱡᱟᱹᱲᱤ ᱠᱚᱦᱚᱸ ᱢᱳᱴᱟᱢᱩᱴᱤ ᱦᱩᱭ ᱟᱱᱟᱱ ᱜᱮᱭᱟ ᱟᱪᱪᱷᱟ ᱦᱮᱸ ᱫᱟᱜ ᱫᱚ ᱫᱟᱜ ᱠᱮᱫ ᱜᱮᱭᱟ ᱵᱟᱝ ᱫᱚ ᱵᱟᱝ ᱫᱟᱜ ᱮᱫᱟ ᱢᱤᱫ ᱫᱷᱟᱣ ᱠᱟᱛᱮᱫ ᱟᱨ ᱢᱤᱫ ᱫᱷᱟᱣ ᱠᱟᱛᱮᱜ ᱟᱨᱦᱚᱸ ᱛᱷᱤᱨᱚᱜ ᱠᱟᱱᱟ ᱟᱨᱚᱭ ᱫᱟᱜ ᱟᱨᱦᱚᱸ ᱛᱷᱤᱨᱚᱜ ᱠᱟᱱᱟ ᱚᱱᱠᱟ ᱠᱟᱛᱮᱜ ᱜᱮ ᱚᱱᱟ ᱵᱟᱡᱟᱨ ᱥᱟᱺᱜᱤᱧ ᱧᱚᱜ ᱤᱧ ᱥᱮᱱ ᱞᱮᱱ ᱠᱚ ᱛᱟᱦᱮᱸᱜᱼᱟ ᱵᱤᱥ ᱛᱤᱨᱤᱥ ᱠᱤᱞᱳᱢᱤᱴᱟᱨ ᱥᱟᱺᱜᱤᱧ ᱚᱸᱰᱮ ᱠᱷᱚᱱᱟᱜ ᱦᱤᱡᱩᱜ ᱛᱮᱜᱮ ᱱᱚᱜ-ᱚᱭ ᱧᱮᱞ ᱢᱮ ᱯᱮ ᱜᱷᱚᱱᱴᱟ ᱞᱟᱜᱟᱣᱫᱤᱧᱟ ᱨᱩᱣᱟᱹᱲ ᱦᱮᱡ ᱛᱮ, ᱟᱫᱚ ᱚᱱᱠᱟ ᱦᱚᱸ ᱡᱟᱦᱟᱸ ᱫᱚ ᱟᱵᱚ ᱵᱚᱱ ᱢᱮᱛᱟᱜ ᱠᱟᱱ ᱵᱚᱨᱪᱷᱟᱛᱤ ᱡᱟᱦᱟᱸ
ᱦᱮᱸ ᱦᱮᱸ
ᱚᱱᱟ ᱠᱚᱫᱚ ᱵᱟᱹᱱᱩᱜ ᱠᱟᱫᱟ ᱢᱟᱱᱮ, ᱵᱟᱝᱤᱧ ᱥᱟᱵ ᱛᱚᱨᱟᱣ ᱟᱠᱟᱫ ᱛᱟᱦᱮᱸᱫ, ᱟᱫᱚ ᱚᱱᱟ ᱠᱷᱟᱹᱛᱤᱨ ᱛᱮᱜᱮ ᱚᱱᱟ ᱨᱮᱱᱠᱳᱴ ᱵᱟᱝ ᱠᱷᱟᱹᱛᱤᱨ ᱛᱮᱜᱮ ᱫᱚ ᱞᱚᱦᱚᱫ ᱚᱜ ᱠᱟᱱᱤᱧ ᱛᱟᱦᱮᱸᱜ ᱤᱧ ᱚᱱᱟ ᱠᱷᱟᱹᱛᱤᱨ ᱛᱮ ᱩᱢᱩᱞ ᱩᱢᱩᱞ ᱛᱤᱧ ᱦᱮᱡ ᱮᱱ ᱛᱮ ᱚᱠᱛᱚ ᱞᱟᱜᱟᱣᱫᱤᱧᱟ᱾
ᱚᱻ ᱛᱟᱦᱮ ᱨᱮᱱᱠᱳᱴ ᱫᱚ ᱵᱟᱵᱮᱱ ᱤᱫᱤ ᱟᱠᱟᱫ ᱛᱟᱦᱮᱸ ᱥᱮ ᱪᱮᱫ?
ᱵᱟᱝ ᱥᱮ ᱨᱤᱢᱤᱞ ᱫᱚ ᱧᱮᱞ ᱫᱚᱧ ᱧᱮᱞᱟ ᱟᱫᱚ ᱚᱱᱠᱟ ᱫᱚ᱾ ᱚᱠᱚᱭ ᱫᱟᱜᱟᱭ ᱢᱮᱱᱛᱮ ᱚᱠᱚᱭ ᱢᱚᱱᱮ ᱛᱚ ᱵᱟᱝ ᱟᱹᱭᱠᱟᱹᱜ ᱠᱟᱱ ᱛᱟᱦᱮᱱᱟ ᱛᱚ
ᱦᱮᱸᱛᱚ ᱟᱫᱚ ᱵᱚᱨᱥᱟ ᱫᱤᱱ ᱫᱚᱠᱚ ᱞᱟᱹᱭᱟ ᱛᱚ ᱨᱮᱝᱠᱳᱴ ᱵᱟᱠᱟᱡ ᱪᱷᱟᱛᱟ ᱫᱚ ᱥᱚᱸᱜᱮ ᱠᱟᱜ ᱦᱩᱭᱩᱜᱼᱟ ᱟᱨᱠᱤ ᱛᱚᱠᱷᱚᱱ ᱛᱤ ᱱᱚᱣᱟ ᱨᱮᱱᱟᱜ ᱱᱤᱢᱱᱚ ᱪᱟᱯ ᱟᱵᱚᱦᱟᱣᱟ ᱛᱚ ᱚᱠᱟ ᱥᱚᱢᱚᱭᱭ ᱫᱟᱜ ᱜᱚᱜ ᱠᱟᱭ ᱵᱟᱵᱚ ᱵᱩᱡᱽ ᱫᱟᱲᱮᱭᱟᱜ-ᱟ ᱵᱟᱝ
ᱦᱩᱸ
ᱦᱮᱸ ᱱᱤᱛᱚᱝ ᱥᱮᱛᱟᱜ ᱠᱷᱚᱱᱟᱜ ᱫᱟᱜ ᱮᱫᱟᱭ ᱯᱷᱟᱸᱠ ᱫᱟᱭ ᱫᱟᱜ ᱮᱫᱟ ᱥᱤᱛᱩᱝ ᱫᱟᱭ᱾ ᱡᱮ ᱠᱟᱹᱴᱤᱡ ᱦᱳᱲᱳ ᱨᱚᱦᱚᱭ ᱦᱩᱭᱩᱜᱼᱟ, ᱡᱟᱹᱥᱛᱤ ᱧᱚᱜ ᱫᱟᱜ ᱚᱱᱠᱟ ᱞᱮᱠᱟ ᱫᱚ ᱵᱟᱝ᱾
ᱦᱩᱸ ᱴᱷᱤᱠ ᱴᱷᱤᱠ ᱠᱟᱛᱷᱟ ᱫᱚ ᱠᱟᱱ ᱜᱮ
ᱜᱚᱝᱠᱮ ᱛᱟᱦᱚᱞᱮ ᱪᱟᱨᱟ ᱠᱚᱫᱚ ᱜᱤᱰᱤ ᱯᱩᱨᱟᱹᱣ ᱦᱩᱭᱠᱟᱱᱟ ᱥᱮ ᱵᱟᱝ
ᱮᱠᱵᱟᱨᱮ ᱚᱱᱟᱠᱚᱫᱚ ᱜᱤᱰᱤ ᱯᱩᱨᱟᱹᱣ
ᱢᱟᱱᱮ ᱨᱚᱦᱚᱭ ᱞᱮᱠᱟ ᱜᱟᱱ ᱜᱚᱫᱚᱜ ᱠᱟᱱᱟ ᱥᱮ ᱪᱮᱫ
ᱦᱮᱸ ᱨᱚᱦᱚᱭ ᱯᱩᱨᱟᱹ ᱩᱱ ᱫᱚ ᱫᱟᱜ ᱞᱟᱜᱟᱣ ᱞᱮᱱᱠᱷᱟᱡ ᱜᱮ ᱨᱚᱦᱚᱭ ᱦᱩᱭᱩᱜᱼᱟ ᱦᱮᱸ ᱪᱮ
ᱚ ᱚ
ᱟᱯᱮ ᱥᱮᱫ ᱜᱮ ᱪᱮᱫ ᱞᱮᱠᱟ ᱪᱚᱝ
ᱟᱞᱮᱥᱮᱫ ᱦᱚᱸ ᱚᱱᱠᱟ ᱜᱮ ᱟᱨᱠᱤ ᱢᱟᱱᱮ ᱩᱱᱟᱹᱜ ᱨᱚᱦᱚᱭ ᱞᱮᱠᱟ ᱫᱚ ᱟᱹᱣᱨᱤ ᱦᱟᱨᱟᱜᱼᱟ ᱾ ᱟᱨᱠᱤ ᱫᱚᱥ ᱵᱟᱨᱚ ᱫᱤᱱ ᱥᱚᱢᱚᱭ ᱦᱟᱛᱟᱣᱼᱟ ᱮᱠᱷᱚᱱᱳ ᱾ ᱢᱟᱱᱮ ᱪᱮᱫ ᱞᱤᱧ ᱞᱟᱹᱭᱟ, ᱟᱢᱵᱟᱵᱚᱛᱤ ᱯᱚᱨᱮ ᱜᱤᱰᱤ ᱦᱩᱭᱠᱟᱱᱟ ᱛᱚ, ᱦᱩᱞ ᱢᱟᱦᱟ ᱠᱤᱪᱷᱩ ᱫᱤᱱ ᱞᱟᱦᱟ ᱾
ᱚ ᱛᱟᱦᱚᱞᱮ ᱟᱣᱨᱤᱜᱼᱟ ᱟᱫᱚ ᱟᱯᱮ ᱫᱚ ᱟᱪᱷᱟᱲᱟ ᱥᱮ
ᱵᱟᱝ ᱵᱟᱝ, ᱟᱪᱷᱟᱲᱟ ᱫᱚ ᱵᱟᱝ ᱮᱢᱱᱤ ᱜᱮ ᱫᱟᱜ ᱚᱱᱠᱟ ᱞᱮᱠᱟ ᱵᱟᱹᱱᱩᱜ ᱫᱚ᱾ ᱵᱚᱛᱚᱨ ᱜᱮ ᱵᱟᱝ ᱧᱟᱢ ᱟᱠᱟᱱᱟ, ᱱᱤᱛᱳᱜ ᱫᱚ ᱠᱤᱪᱷᱩ ᱫᱤᱱᱮ ᱡᱮ ᱱᱤᱢᱱᱚ ᱪᱟᱯᱮ ᱟᱨᱟᱢᱵᱚ ᱟᱠᱟᱫᱟ᱾ ᱩᱱ ᱥᱚᱢᱚᱭ ᱛᱚ ᱪᱮᱫᱞᱮᱠᱟ ᱥᱤᱛᱩᱝ ᱮ ᱛᱟᱦᱮᱸᱫ ᱵᱮ ᱧᱮᱞᱮᱫ ᱛᱟᱦᱮᱸᱫ ᱛᱚ᱾
ᱦᱮᱸ ᱦᱳᱭ᱾ ᱴᱷᱤᱠ ᱟᱫᱚ ᱱᱤᱛᱚᱜ ᱦᱚᱧ ᱪᱟᱞᱟᱜᱼᱟ ᱢᱮᱱᱛᱮ ᱚᱱᱟ ᱵᱟᱡᱟᱨ ᱥᱮᱫ ᱜᱮ ᱟᱫᱚ ᱧᱮᱞᱫᱟᱹᱧ ᱚᱠᱟ ᱨᱤᱵᱤ ᱨᱤᱵᱤᱞ ᱞᱟᱜ ᱠᱟᱱᱟ ᱥᱮ ᱫᱷᱟᱹᱴ ᱮᱱᱟᱝ ᱜᱮ ᱚᱱᱠᱟᱧ ᱫᱚᱜᱚ ᱫᱚᱷᱚᱱ ᱟᱠᱟᱱᱟ
ᱦᱩᱸ ᱛᱟᱦᱚᱞᱮ ᱵᱟᱡᱟᱨ ᱫᱚ ᱠᱟᱹᱴᱤᱡ ᱥᱳᱨ ᱧᱚᱜ ᱜᱮᱭᱟ ᱥᱮ ᱥᱟᱺᱜᱤᱧ ᱜᱮᱭᱟ?
ᱳᱭ ᱦᱩᱭᱩᱜᱼᱟ ᱠᱤᱞᱳ ᱠᱷᱟᱱᱮᱠ ᱜᱟᱱ ᱟᱫᱚ ᱥᱩᱨ ᱫᱚ ᱵᱟᱝ, ᱥᱳᱨ ᱫᱚ ᱡᱟᱦᱟᱸ ᱫᱚ ᱛᱚ ᱠᱩᱞᱦᱤ ᱢᱩᱪᱟᱹᱫ ᱨᱮ ᱛᱟᱸᱦᱮᱱᱟ ᱚᱱᱟᱜᱮ ᱥᱳᱨ ᱫᱚᱥᱮ? ᱠᱤᱞᱳᱢᱤᱴᱟᱨ ᱜᱟᱱ ᱪᱟᱞᱟᱣ ᱫᱚ ᱚᱱᱟ ᱫᱚ ᱥᱟᱺᱜᱤᱧ ᱜᱮᱢ ᱞᱟᱹᱭᱟ᱾
ᱚ ᱢᱟᱱᱮ ᱥᱟᱺᱜᱤᱧ ᱧᱚᱜ ᱜᱮᱭᱟ ᱟᱨᱠᱤ, ᱡᱮ ᱪᱷᱟᱛᱟ ᱠᱚ ᱨᱮᱱᱝᱠᱚᱴ ᱠᱚ ᱵᱟᱵᱮ ᱤᱫᱤᱭᱟ ᱡᱩᱫᱤ ᱞᱟᱫ ᱫᱟᱜ ᱢᱟ ᱞᱚᱦᱚᱫ ᱦᱮᱡ ᱛᱮᱜᱮ ᱞᱚᱦᱚᱫᱚᱜᱼᱟ ᱵᱟᱝ
ᱮᱠ ᱵᱟ. ᱛᱮ ᱠᱟᱛᱷᱟ ᱫᱚ ᱤᱱᱟ.
ᱚᱸ ᱻ ᱦᱮᱸ ᱛᱚ
ᱟᱫᱚ ᱩᱱᱟᱹᱜ ᱫᱚᱨᱠᱟᱨ ᱵᱟᱝᱠᱷᱟᱱ ᱫᱚ ᱪᱮᱫ ᱮᱢ ᱪᱟᱞᱟᱜᱼᱟ ᱢᱟ ᱞᱟᱹᱭ ᱵᱤᱱ ᱾ ᱵᱟᱡᱮ ᱟᱰᱟ ᱥᱮᱱ ᱠᱟᱛᱮᱫ ᱞᱟᱯ ᱛᱚ ᱟᱨᱚ ᱵᱟᱹᱱᱩᱜ ᱠᱟᱫᱟ
ᱚ ᱦᱮᱸ ᱦᱮᱸ ᱵᱟᱝᱨᱮᱦᱚᱸ ᱟᱨᱠᱤ ᱢᱟᱡᱟᱱ ᱵᱮᱲᱟ ᱫᱚ ᱠᱟᱹᱴᱤᱡ ᱪᱟᱞᱟᱜ ᱫᱚ ᱵᱩᱡᱷᱟᱹᱜᱼᱟ ᱢᱳᱲ ᱥᱮᱫ ᱫᱚ
ᱵᱩᱡᱷᱟᱹᱣ ᱫᱚ ᱵᱩᱡᱷᱟᱹᱣᱟ ᱵᱟᱝ ᱫᱚ ᱵᱟᱝ ᱟᱫᱚ ᱟᱹᱰᱤ ᱜᱚᱴᱟᱝ ᱪᱮᱫ ᱠᱚ ᱞᱟᱹᱭᱟ ᱵᱩᱦᱩ ᱦᱚᱭ ᱡᱤᱭᱟᱹᱞᱤ ᱵᱚᱱ ᱜᱚᱡ ᱠᱚᱣᱟ ᱦᱮᱸ ᱥᱮ ᱵᱟᱝ ᱟᱵᱚᱣᱟᱜ ᱠᱟᱛᱷᱟ ᱠᱟᱯᱷᱛᱟ ᱟᱛᱩ ᱨᱮᱱ ᱜᱟᱯᱟᱞᱢᱟᱨᱟᱣᱟ ᱚᱸᱰᱮ ᱦᱮᱸ ᱚᱠᱚᱭ ᱪᱤᱠᱟᱹ ᱟᱠᱟᱱᱟ ᱵᱟᱭ ᱪᱤᱠᱟᱹ ᱟᱠᱟᱱᱟ ᱚᱱᱠᱟᱱᱟᱜ ᱥᱟᱱᱟᱢ ᱥᱮᱱᱟᱜ ᱠᱷᱚᱵᱚᱨ ᱫᱚ ᱧᱟᱢ ᱧᱟᱢᱚᱜ ᱜᱮᱭᱟ ᱵᱟᱝ ᱫᱚ ᱵᱟᱝ᱾ ᱠᱮᱱᱮ ᱱᱟᱜ ᱩᱱᱤ ᱚᱱᱟ ᱟᱠᱚ ᱟᱛᱳ ᱨᱮᱱᱟᱜ ᱠᱟᱛᱷᱟᱭ ᱞᱟᱹᱭᱭᱟ ᱱᱩᱭ ᱟᱛᱳ ᱱᱟ ᱠᱟᱛ ᱼᱼ ᱛᱷᱟᱭ ᱞᱟᱹᱭᱟᱭ ᱟᱢ ᱫᱚ ᱥᱮᱱ ᱠᱟᱛᱮ ᱩᱱᱠᱩᱣᱟᱜ ᱛᱟᱞᱟᱨᱮ ᱡᱩᱫᱤᱢ ᱫᱩᱲᱩᱵ ᱼᱼ ᱠᱚᱜ ᱦᱟᱸ ᱟᱢᱫᱚ ᱠᱷᱟᱹᱞᱤ ᱟᱸᱡᱚᱢ ᱡᱩᱛ ᱠᱟᱜ ᱢᱮ ᱵᱟᱝ
ᱦᱮᱸ ᱦᱮᱸ ᱚᱱ ᱚᱱᱟ ᱚᱱᱮᱨᱮ ᱚᱱᱮᱨᱮ ᱵᱟᱴ ᱼᱼ ᱛᱚ ᱠᱟᱛᱷᱟ ᱨᱮ ᱵᱟᱠᱚ ᱞᱟᱹᱭᱟ ᱡᱮ ᱱᱤᱡᱮᱨᱟᱜ ᱡᱚᱢ ᱠᱟᱛᱮ ᱟᱨᱠᱤ ᱫᱩᱱᱭᱟᱹᱨᱮ ᱨᱟᱵᱚᱱ ᱵᱚᱱ ᱜᱚᱡ ᱠᱚᱣᱟ ᱦᱮᱸ ᱵᱟᱝ?
ᱴᱷᱤᱠ ᱮᱠᱵᱟᱨᱮ ᱠᱟᱛᱷᱟ ᱫᱚ ᱤᱱᱟᱹᱜᱮ ᱠᱟᱱᱟ ᱤᱧ ᱦᱚᱸ
ᱦᱩᱸ ᱱᱟᱭ ᱴᱟᱭᱤᱢ ᱯᱟᱥ ᱠᱚᱲᱟ ᱜᱤᱫᱽᱨᱟᱹᱟᱜ ᱛᱚ ᱞᱟᱦᱟᱚ ᱠᱷᱚᱱᱟᱜ ᱠᱚ ᱚᱱᱠᱟ ᱟᱹᱜᱩ ᱠᱟᱫᱟ ᱚᱱᱟᱛᱮ ᱟᱵᱚ ᱵᱚᱱ ᱯᱟᱹᱨᱠᱟᱹ ᱼᱼ ᱠᱟᱹ ᱠᱟ ᱥᱮᱵᱚᱱ ᱧᱮᱞ ᱥᱮᱬᱟ ᱟᱹᱜᱩ ᱠᱟᱫᱟ ᱵᱟᱝ ᱠᱚᱲᱟ ᱜᱤᱫᱽᱨᱟᱹ ᱫᱚ ᱠᱟᱹᱴᱤᱡ ᱠᱚ ᱢᱟᱸᱡᱟᱱ ᱵᱮᱲᱟ ᱫᱚ ᱠᱟᱹᱴᱤᱡ ᱠᱚ ᱢᱳᱲ ᱥᱮᱫ ᱠᱚ ᱪᱟᱞᱟᱜᱼᱟ ᱠᱟᱹᱴᱤᱡ ᱠᱚ ᱜᱟᱯᱟᱞᱢᱟᱨᱟᱣ ᱦᱟᱹᱱᱤ ᱥᱟᱶ ᱧᱟᱯᱟᱢ ᱥᱟᱶ ᱧᱟᱯᱟᱢ ᱵᱟᱝ ᱵᱮᱥ ᱵᱟᱹᱲᱤ ᱵᱟᱝ ᱡᱮ ᱱᱟᱭ ᱱᱚᱝᱠᱟ ᱠᱮᱫᱮ ᱦᱟᱹᱱᱤ ᱵᱟᱹᱦᱩ ᱟᱜᱩ ᱼᱼ ᱠᱮᱫᱮ ᱩᱢᱩᱠ ᱠᱮᱫᱮ ᱡᱟᱦᱟᱸ ᱚᱱᱠᱟᱱᱟᱜ ᱟᱨᱠᱤ ᱵᱤᱷᱤᱱᱱᱚ ᱨᱚᱠᱚᱢ ᱜᱚᱞᱯᱚ ᱨᱮᱱᱟᱜ ᱫᱚ ᱠᱳᱱᱚ ᱢᱩᱪᱟᱹᱫ ᱫᱚ ᱵᱟᱹᱱᱩᱜ ᱟᱨᱠᱤ
ᱦᱮᱸ ᱴᱷᱤᱠ ᱟᱫᱚ ᱤᱧ ᱫᱚ ᱜᱚᱝᱠᱮ ᱚᱱᱠᱟ ᱵᱟᱝᱤᱧ ᱯᱟᱹᱨ ᱼᱼ ᱠᱟᱹᱣ ᱵᱟᱲᱟ ᱭᱟᱫᱟ ᱪᱮᱫᱟᱜ ᱪᱚᱝ ᱟᱫᱚ ᱩᱱᱟᱹᱜ ᱵᱟᱝ ᱤᱧ ᱠᱩᱥᱤᱭᱟᱜᱼᱟ ᱦᱮᱸ ᱥᱮ᱾ ᱟᱞᱮ ᱟᱹᱛᱩ ᱨᱮᱱᱟᱜ ᱜᱮ ᱤᱧ ᱜᱤ ᱵᱟᱹᱧ ᱵᱟᱰᱟᱭᱟ ᱚᱠᱚᱭ ᱠᱚ ᱡᱟᱶᱟᱭᱚᱜ ᱠᱟᱱᱟ ᱦᱚᱳᱴᱟᱛ ᱦᱚᱭᱛᱳ ᱡᱟᱶᱟᱭ ᱠᱟᱱᱟ ᱢᱤᱫ ᱪᱟᱸᱫᱳ ᱵᱟᱨ ᱪᱟᱸᱫᱳ ᱯᱚᱨᱮ ᱡᱚᱠᱷᱚᱱ ᱦᱚᱭᱛᱚ ᱯᱟᱸᱡᱟ ᱴᱷᱮᱥᱟ ᱡᱟᱦᱟᱸ ᱵᱚᱱ ᱢᱮᱛᱟᱜ ᱠᱟᱱ ᱪᱟᱞᱟᱜ ᱠᱟᱱᱟ ᱱᱩᱭ ᱼᱼ ᱯᱟᱸᱡᱟ ᱴᱷᱮᱥᱟ ᱠᱚ ᱪᱟᱞᱟᱜ ᱠᱷᱟᱱ ᱡᱟᱶᱟᱭᱮᱱᱟᱭ ᱦᱮᱸ ᱡᱟᱶᱟᱭᱮᱱᱟᱭ ᱢᱟᱥᱮ ᱤᱧᱦᱚ ᱵᱟᱰᱟᱭ ᱜᱮ ᱵᱟᱹᱧ ᱵᱟᱰᱟᱭ ᱟᱫᱚ ᱚᱱᱠᱟ ᱤᱧ ᱫᱚ ᱩᱱᱟᱹᱜ ᱵᱷᱤᱲᱟ ᱵᱷᱤᱲᱤ ᱵᱟᱹᱧ ᱛᱟᱦᱮᱱᱟ ᱛᱚ ᱟᱛᱳ ᱜᱤᱫᱽᱨᱟᱹ ᱥᱟᱶᱛᱮ ᱦᱩᱭᱩᱜ
ᱛᱟᱦᱚᱞᱮ ᱜᱟᱯᱟ ᱛᱚ ᱞᱚᱜᱚᱱ ᱠᱟᱱᱟ ᱜᱚᱝᱠᱮ ᱛᱟᱦᱟᱞᱮ ᱵᱟᱹᱨᱭᱟᱹᱛ ᱠᱚ ᱥᱮ ᱵᱟᱨᱮᱛᱚᱜ ᱠᱚ ᱵᱟᱯᱮ ᱧᱟᱢ ᱟᱠᱟᱫᱟ?
ᱮᱸ ᱵᱟᱝ ᱟᱫᱚ ᱛᱟᱣ ᱠᱟᱫᱟ
ᱚᱻ ᱟᱞᱮ ᱫᱚ ᱜᱚᱝᱠᱮ ᱜᱟᱯᱟ ᱢᱤᱫᱴᱮᱱ ᱵᱟᱹᱨᱤᱭᱟᱹᱛᱚᱜ ᱢᱮᱱᱟᱜ ᱫᱚ ᱢᱮᱱᱟᱜ ᱛᱟᱞᱮᱭᱟ ᱟᱨ ᱠᱤ ᱫᱩ ᱵᱚᱪᱷᱚᱨ ᱯᱚᱨᱮ ᱞᱮ ᱧᱟᱢ ᱟᱠᱟᱫᱟ᱾ ᱱᱤᱭᱟᱹ ᱵᱟᱨ ᱯᱳᱭᱞᱳ ᱵᱟᱠᱷᱟᱱ ᱱᱤᱛᱜᱼᱟᱜ ᱛᱚ ᱵᱩᱡ ᱫᱟᱵᱮᱱ ᱥᱮ ᱡᱷᱚᱛᱚ ᱜᱮ ᱼᱼ ᱟᱠᱚᱛᱮᱠᱚ ᱡᱟᱶᱟᱭᱚᱜ ᱠᱟᱱᱟ ᱥᱮ ᱟᱠᱚᱛᱮ ᱵᱟᱹᱦᱩ ᱠᱚ ᱟᱹᱜᱩᱭᱮᱫ ᱠᱚᱣᱟ ᱵᱟᱹᱨᱭᱟᱹᱛ ᱠᱚ ᱵᱟᱨᱮ ᱠᱚ ᱪᱟᱞᱟᱜ ᱟᱹᱰᱤ ᱞᱟᱹᱠᱤ ᱭᱟᱱᱤᱢ ᱧᱟᱢ-ᱟ
ᱦᱮᱸ ᱠᱟᱛᱷᱟ ᱫᱚ ᱤᱱᱟᱹ ᱜᱮ
ᱦᱮᱸ ᱛᱟᱦᱚᱞᱮ ᱜᱟᱯᱟ ᱢᱤᱫᱴᱟᱱ ᱧᱟᱢ ᱫᱚᱞᱮ ᱧᱟᱢ ᱟᱠᱟᱫᱟ ᱫᱟᱜ ᱡᱟᱹᱲᱤ ᱜᱮ ᱪᱤᱠᱟᱹᱭᱮᱫ ᱞᱮᱭᱟᱭ ᱯᱷᱩᱨᱛᱤ ᱦᱚᱪᱚ ᱫᱟᱲᱮ ᱭᱟᱞᱮ ᱭᱟᱭ ᱥᱮ ᱵᱟᱝ
ᱦᱮᱸ ᱟᱫᱚ ᱤᱱᱟᱹᱜᱮ ᱟᱹᱰᱤ ᱦᱚᱲ ᱚᱱᱠᱟ ᱠᱚ ᱨᱚᱨᱚᱲᱟᱠᱚ ᱟᱨ ᱪᱮᱫ ᱞᱟᱹᱭᱟᱠᱚ ᱱᱮᱥ ᱫᱚ ᱢᱟᱱᱮ ᱠᱷᱚᱨᱪᱟ ᱵᱚᱛᱚᱨ ᱼᱼ ᱛᱮᱜᱮ ᱟᱨᱠᱤ ᱱᱚᱝᱠᱟ ᱠᱟᱫᱟᱭ ᱡᱟᱛᱮ ᱦᱚᱲ ᱟᱞᱚᱠᱚ ᱦᱮᱡ ᱥᱮᱴᱮᱨ ᱫᱟᱲᱮᱭᱟᱜ ᱢᱟ
ᱚ ᱚ ᱚᱸ ᱢᱟᱱᱮ ᱟᱫᱚ ᱡᱷᱚᱛᱚ ᱦᱚᱲᱟᱜ ᱛᱚ ᱠᱩᱥᱤ ᱠᱩᱥᱚᱞ ᱫᱚ ᱵᱟᱹ ᱼᱼ ᱵᱟᱹᱱᱩᱜᱼᱟ ᱥᱮ ᱡᱟᱦᱟᱱ ᱡᱤᱱᱤᱥ ᱫᱚ ᱡᱚᱛᱚ ᱦᱚᱲᱟᱜ ᱫᱚ ᱵᱟᱵᱚᱱ ᱠᱩᱤᱭᱟᱜᱼᱟ᱾ ᱟᱢ ᱮᱢ ᱠᱩᱥᱤ ᱭᱟᱫᱟ ᱤᱧ ᱵᱟᱹᱧ ᱠᱩᱤ ᱭᱟᱜᱼᱟ ᱦᱟᱹᱱᱤ ᱵᱟᱭ ᱠᱩᱥᱤᱭᱟᱜᱼᱟ ᱦᱮᱸ ᱵᱟᱝ? ᱚᱱᱟᱛᱮ ᱟᱵᱮᱱ ᱦᱚᱸ ᱥᱮᱨᱚᱠᱚᱢ ᱚᱱᱠᱟ ᱵᱟ ᱼᱼ ᱠᱩᱥᱤᱭᱟᱜᱼᱟ ᱚᱱᱟᱛᱮ ᱵᱟᱵᱮᱱ ᱪᱟᱞᱟᱣ ᱵᱟᱲᱟᱜ ᱜᱮᱭᱟ ᱟᱫᱚ ᱦᱚᱲ ᱫᱚᱠᱚ ᱵᱚᱦᱩᱛ ᱠᱤᱪᱷᱩ ᱠᱚ ᱞᱟᱹᱭᱟ ᱪᱮᱫ ᱵᱮᱱ ᱞᱟᱹᱭᱟ ᱫᱩᱱᱭᱟᱹᱜ ᱜᱮ ᱚᱱᱠᱟᱱᱟ
ᱴᱷᱤᱠ ᱠᱟᱛᱷᱟ ᱫᱚ ᱠᱟᱱᱜᱮ ᱟᱫᱚ ᱱᱤᱡᱮ ᱫᱚ ᱱᱤᱡᱮ ᱞᱮᱠᱟᱛᱮ ᱛᱟᱦᱮᱱ ᱦᱩᱭᱩᱜᱼᱟ ᱚᱠᱟ ᱞᱮᱠᱟ ᱠᱟᱛᱮᱜ ᱱᱤᱡᱮᱨᱟᱜ ᱜᱷᱟᱨᱚᱸᱡᱽ ᱪᱮᱫ ᱞᱮᱠᱟ ᱠᱟᱛᱮᱜ ᱪᱟᱞᱟᱣ ᱦᱩᱭᱩᱜᱼᱟ ᱚᱱᱟ ᱩᱭᱦᱟᱹᱨ ᱵᱷᱟᱵᱱᱟ ᱫᱚᱦᱚᱭ ᱦᱩᱭᱩᱜᱼᱟ
ᱚᱱᱟ ᱦᱚᱸ ᱛᱚ ᱠᱟᱛᱷᱟ ᱫᱚ ᱟᱨᱠᱤ ᱱᱤᱡᱮᱨᱟᱜ ᱥᱚᱝᱥᱟᱨ ᱱᱤᱡᱮᱜ ᱜᱮᱵᱮᱱ ᱪᱟᱞᱟᱣ ᱫᱟᱲᱮᱭᱟᱜ ᱠᱷᱟᱡ ᱴᱷᱤᱠ ᱜᱮᱭᱟ ᱦᱚᱲᱟᱜ ᱠᱟᱛᱷᱟ ᱫᱚ ᱵᱟᱛ ᱠᱟᱜᱼᱟ ᱦᱚᱲ ᱛᱚ ᱟᱨ ᱵᱟᱭ ᱮᱢ ᱪᱟᱞᱟᱣ ᱢᱮᱭᱟ ᱥᱮ
ᱦᱩᱸ ᱟᱨ ᱦᱚᱲᱟᱜ ᱚᱲᱟᱜ ᱥᱚᱜ ᱥᱩᱴᱤᱡ ᱠᱟᱛᱮ ᱦᱚᱸ ᱪᱮᱫ ᱞᱟᱵᱷᱽ ᱢᱮᱱᱟᱜ ᱟᱠᱟᱫᱟ ᱦᱳᱭᱛᱚ ᱵᱩᱜᱤ ᱵᱟᱹᱲᱤᱡ ᱟᱨᱚ ᱜᱟᱞᱚᱪ ᱫᱚ ᱜᱟᱱᱚᱜ ᱜᱮᱭᱟ ᱦᱚᱳᱭᱛᱳ ᱩᱱᱤᱭᱟᱜ ᱡᱟᱦᱟᱱᱟᱜ ᱩᱛᱱᱟᱹᱣ ᱧᱮᱞᱛᱮ ᱱᱤᱡᱮ ᱢᱟ ᱟᱹᱲᱤᱥᱚᱜ ᱦᱚᱸ ᱛᱚ ᱵᱟᱝ ᱵᱷᱟᱜᱮᱭᱟ ᱩᱱᱤ ᱡᱟᱦᱟᱸᱭ ᱠᱟᱹᱢᱤ ᱠᱮᱫᱟᱭ ᱚᱱᱟ ᱠᱟᱹᱢᱤ ᱧᱮᱞᱛᱮ ᱥᱮ ᱩᱱᱤ ᱩᱱᱤᱭᱟᱜ ᱠᱟᱹᱢᱤ ᱧᱮᱞᱛᱮ ᱱᱤᱡᱮ ᱦᱚᱸ ᱨᱤᱠᱟᱹᱭ ᱦᱩᱭᱩᱜᱼᱟ ᱡᱮ ᱩᱱᱤ ᱞᱮᱠᱟ ᱤᱧ ᱦᱚᱧ ᱠᱟᱹᱢᱤ ᱫᱟᱲᱮᱭᱟᱜ ᱢᱟ ᱴᱷᱤᱠ
ᱴᱷᱤᱠ ᱴᱷᱤᱠ ᱚᱱᱟ ᱠᱚ ᱛᱮᱜᱮ ᱛᱚ ᱟᱵᱚ ᱫᱚ ᱪᱮᱫ ᱠᱚ ᱞᱟᱹᱭᱻᱟ ᱥᱟᱱᱛᱟᱲ ᱫᱚ ᱦᱤᱥᱠᱟᱹ ᱦᱩᱞᱩᱝ ᱠᱷᱟᱹᱛᱤᱨ ᱛᱟᱵᱚᱱ ᱱᱩᱱᱟᱹᱜ ᱞᱟᱛᱟᱨ ᱨᱮ ᱫᱚ ᱢᱮᱱᱟᱜ ᱵᱚᱱᱟ ᱫᱤᱠᱩ ᱫᱚ ᱧᱮᱞ ᱠᱚᱵᱮᱱ ᱥᱮ ᱱᱟᱹᱭ ᱫᱟᱞᱟᱝ ᱚᱲᱟᱜ ᱵᱮᱱᱟᱣ ᱦᱟᱹᱱᱤ ᱫᱚ ᱩᱱᱤ ᱪᱮᱛᱟᱱ ᱫᱚ ᱵᱟᱭ ᱨᱟᱹᱜᱤᱜ ᱞᱟᱹᱭ ᱟᱭ ᱤᱧ ᱩᱱᱤ ᱠᱷᱚᱱᱟᱜ ᱪᱤᱠᱟᱹᱛᱮ ᱵᱚᱲᱚᱧ ᱵᱮᱱᱟᱜᱼᱟ ᱟᱨᱠᱤ ᱩᱱᱤ ᱛᱟᱦᱚᱞᱮ ᱩᱱᱤ ᱢᱤᱫ ᱪᱷᱟᱛᱮᱭ ᱵᱮᱱᱟᱣᱫᱟ ᱤᱧ ᱵᱟᱨ ᱪᱷᱟᱛᱮᱧ ᱵᱮᱱᱟᱣᱟ ᱚᱱᱠᱟ ᱚᱱᱠᱟᱛᱮ ᱫᱤᱠᱳ ᱫᱚ ᱟᱹᱰᱤ ᱡᱳᱨ ᱠᱚ ᱞᱟᱦᱟ ᱥᱮᱫ ᱠᱚ ᱢᱟᱲᱟᱝ ᱠᱟᱱᱟ ᱟᱨᱠᱤ ᱟᱵᱚ ᱥᱚᱵ ᱫᱚ ᱪᱮᱫ ᱦᱟᱱᱤ ᱵᱮᱱᱟᱣ ᱫᱟᱭ ᱦᱟᱱᱤ ᱪᱤᱠᱟᱹᱛᱮ ᱨᱟᱹᱯᱩᱫ ᱛᱟᱭ ᱦᱩᱭᱩᱜᱼᱟ ᱚᱱᱟ ᱜᱮ ᱚᱱᱟ ᱜᱮᱵᱚᱱ ᱫᱷᱟᱸᱱᱫᱟ ᱵᱟᱲᱟᱭᱟ ᱟᱨᱠᱤ
ᱠᱟᱛᱷᱟ ᱫᱚ ᱤᱱᱟᱹ ᱜᱮ ᱟᱫᱚ
ᱟᱵᱚᱣᱟᱜ ᱫᱚ ᱵᱟᱹᱱᱩᱜ ᱛᱟᱵᱚᱱᱟ ᱵᱟᱝ
ᱦᱩᱸ ᱟᱫᱚ ᱚᱱᱟ ᱠᱷᱟᱹᱛᱤᱨ ᱛᱮ ᱟᱫᱚ ᱚᱱᱟ ᱠᱷᱟᱹᱛᱤᱨ ᱛᱮ ᱩᱱᱤ ᱢᱤᱫ ᱴᱟᱝ ᱜᱟᱞ ᱢᱟᱨᱟᱣ ᱢᱤᱫ ᱴᱟᱝ ᱜᱚᱝᱠᱮ ᱞᱟᱹᱭᱮᱫ ᱛᱟᱦᱮᱸᱫ ᱟᱭ ᱟᱫᱚ ᱚᱱᱟᱧ ᱟᱸᱡᱚᱢ ᱠᱟᱜ ᱛᱟᱦᱮᱸᱫᱼᱟ ᱥᱮ ᱢᱚᱱᱮ ᱫᱤᱭᱮ ᱛᱮ ᱟᱫᱚ ᱤᱱᱠᱟᱹ ᱞᱮᱠᱟᱛᱤᱧ ᱞᱟᱹᱭ ᱟᱢ ᱠᱟᱱᱟ ᱦᱮᱸ ᱟᱫᱚ ᱞᱟᱹᱭ ᱫᱟᱭ ᱦᱮᱸ ᱱᱚᱝᱠᱟ ᱟᱫᱚ ᱱᱟᱥᱮ ᱱᱟᱜ ᱢᱟᱨᱟᱝ ᱧᱚᱜ ᱜᱮᱭᱟ ᱟᱫᱚ ᱵᱟᱹᱧ ᱞᱟᱹᱭ ᱨᱮᱦᱚᱸ ᱛᱚ ᱚᱱᱟ ᱢᱤᱫ ᱛᱮ ᱵᱟᱢ ᱵᱩᱡᱽ ᱫᱟᱲᱮᱭᱟᱜᱼᱟ ᱟᱫᱚ ᱪᱟᱞᱟᱜ ᱠᱟᱱᱟ ᱠᱤᱱ ᱟᱫᱚ ᱴᱨᱮᱱ ᱛᱮ ᱢᱤᱫᱴᱟᱝ ᱦᱚᱲ ᱤᱫᱤᱭᱮᱫ ᱠᱚᱣᱟᱭ ᱟᱫᱚ ᱩᱱᱠᱩ ᱫᱚ ᱤᱫᱤᱭᱮᱫ ᱠᱚᱣᱟ ᱡᱟᱦᱟᱸ ᱵᱚᱱ ᱢᱮᱛᱟᱜ ᱠᱟᱱ ᱫᱚ ᱠᱟᱴᱠᱚᱢ ᱢᱤᱫᱴᱟᱝ ᱨᱮᱫᱚ ᱦᱮᱱᱟᱜ ᱠᱟᱜ ᱠᱚᱣᱟ ᱫᱷᱤᱨᱤ ᱠᱟᱴᱠᱚᱢ ᱟᱨ ᱢᱤᱫᱴᱟᱱ ᱨᱮᱫᱚ ᱦᱮᱱᱟᱜ ᱠᱟᱜ ᱠᱚᱣᱟ ᱩᱱᱠᱩ ᱵᱟᱹᱫᱽ ᱠᱟᱴᱠᱚᱢ
ᱦᱮᱸ
ᱴᱷᱤᱠ ᱥᱮ ᱟᱫᱚ ᱫᱷᱤᱨᱤ ᱠᱟᱴᱠᱚᱢ ᱫᱚ ᱚᱴᱟᱜ ᱜᱟᱹᱰᱤ ᱦᱮᱱᱟᱜ ᱟᱠᱟᱟᱜ ᱠᱚᱣᱟ ᱟᱨ ᱵᱟᱹᱫᱽ ᱠᱟᱴᱠᱚᱢ ᱞᱮ ᱯᱚᱴᱚᱢ ᱟᱠᱟᱫ ᱠᱚᱣᱟ ᱵᱟᱝ ᱥᱚᱹᱨᱤ ᱵᱷᱩᱞ ᱤᱧ ᱞᱟᱹᱭ ᱠᱮᱫᱟ ᱤᱧ ᱜᱮ ᱢᱟᱱᱮ ᱵᱟᱹᱫᱽ ᱠᱟᱴᱠᱚᱢ ᱜᱮ ᱯᱚᱴᱚᱢ ᱚᱴᱟᱜ ᱟᱠᱟᱫ ᱠᱚᱣᱟᱭ ᱟᱨ ᱫᱷᱤᱨᱤ ᱠᱟᱴᱠᱚᱢ ᱜᱮ ᱯᱚᱴᱚᱢ ᱟᱠᱟᱫ ᱠᱚᱣᱟ ᱟᱫᱚ ᱚᱸᱰᱮ ᱢᱤᱫᱴᱟᱝ ᱦᱚᱲᱮ ᱠᱩᱞᱤᱭᱮ ᱠᱟᱱᱟ ᱟᱫᱚ ᱞᱟᱹᱭ ᱫᱟᱭ ᱱᱩᱸᱠᱩ ᱢᱟᱧ ᱧᱮᱞᱮᱫ ᱠᱚᱛᱟᱢ ᱠᱟᱴᱠᱚᱢ ᱠᱟᱱᱟ ᱠᱚ᱾
ᱦᱮᱸ
ᱱᱩᱝᱠᱩ ᱫᱚ ᱪᱤᱞᱮ ᱠᱟᱱ ᱛᱟᱢᱟ ᱠᱚ? ᱟᱫᱚ ᱦᱮᱸ ᱱᱩᱠᱩ ᱦᱚᱸ ᱠᱟᱴᱠᱚᱢ ᱠᱟᱱᱟ ᱟᱫ ᱱᱩᱠᱩ ᱠᱟᱴᱠᱚᱢ ᱫᱚ ᱟᱢᱮᱢ ᱦᱮᱸ ᱚᱴᱟᱜ ᱫᱚᱦᱚ ᱠᱟᱜ ᱱᱩᱠᱩ ᱫᱚ ᱪᱮᱫᱟᱜ ᱮᱢ ᱯᱚᱴᱚᱢ ᱟᱠᱟᱫ ᱠᱚᱣᱟ ᱛᱟᱦᱚᱞᱮ ᱟᱫᱚ ᱚᱱᱟ ᱠᱟᱛᱷᱟ ᱞᱟᱹᱭ ᱦᱚᱪᱚ ᱠᱮᱫᱟᱭ ᱩᱫᱷᱟ ᱨᱚᱱ ᱟᱫᱚ ᱞᱟᱹᱭ ᱫᱟ ᱱᱩᱠᱩ ᱠᱟᱴᱠᱚᱢ ᱫᱚ ᱦᱩᱭᱩᱜ ᱠᱟᱱᱟ ᱠᱚ ᱟᱞᱮᱥᱮᱡ ᱟᱵᱚ ᱠᱷᱮᱨᱣᱟ
ᱦᱮᱸ ᱦᱮᱸ ᱦᱮᱸ
ᱟᱨ ᱞᱟᱹᱭ ᱫᱟ ᱱᱩᱜ-ᱩ ᱱᱩᱠᱩ ᱠᱟᱴᱠᱚᱢ ᱫᱚ ᱦᱳᱭᱳᱜ ᱠᱟᱱᱟ ᱠᱚ ᱪᱷᱟᱹᱛᱤᱠ ᱠᱚ ᱵᱩᱡᱟᱹ ᱞᱟᱹᱭ ᱫᱟᱭ ᱱᱩᱝᱠᱩ ᱫᱚ ᱥᱮ ᱵᱟᱝ ᱠᱷᱟᱹᱞᱤ ᱠᱚ ᱯᱟᱸᱡᱟᱭᱟᱠᱚ ᱡᱮ ᱤᱧ ᱚᱠᱟ ᱞᱮᱠᱟ ᱠᱟᱛᱮᱫ ᱚᱠᱟ ᱥᱮᱫ ᱛᱮ ᱤᱧᱤᱧ ᱪᱟᱞᱟᱜᱼᱟ ᱚᱠᱟ ᱞᱮᱠᱟ ᱠᱟᱛᱮᱜ ᱤᱧ ᱳᱰᱳᱝ ᱫᱟᱲᱮᱭᱟᱜᱼᱟ ᱱᱚᱣᱟ ᱴᱷᱮᱠᱟ ᱠᱷᱚᱱ ᱩᱝᱠᱩ ᱫᱚ ᱚᱱᱟ ᱠᱚ ᱠᱷᱳᱡᱚᱜ ᱠᱟᱱᱟ ᱟᱞᱮ ᱵᱟᱹᱛ ᱠᱟᱴᱠᱚᱢ ᱫᱚ ᱥᱚᱢᱟᱱ᱾ ᱰᱷᱮᱹᱨ ᱫᱟᱹᱭ ᱨᱟᱠᱟᱵ ᱜᱮᱵᱟᱭ ᱨᱟᱠᱟᱵ ᱦᱚᱪᱚ ᱟᱭᱟ ᱟᱢ ᱧᱮᱞ ᱠᱚᱢ ᱥᱮ ᱜᱚᱝᱠᱮ, ᱡᱮ ᱩᱝᱠᱩ ᱵᱟᱹᱛ᱾ ᱠᱟᱴᱠᱚᱢ ᱫᱚ ᱦᱟᱱᱤ ᱮ ᱨᱟᱪᱟᱜ ᱠᱟᱫᱮ ᱱᱩᱭ ᱮ ᱨᱟᱪᱟᱜ ᱠᱟᱫᱮ ᱦᱟᱹᱱᱤ ᱢᱟᱱᱮ ᱨᱟᱠᱷᱟᱠ ᱫᱚᱠᱚ ᱵᱟᱭ ᱨᱟᱠᱟᱵ ᱦᱚᱪᱚᱭᱟ ᱟᱞᱮ ᱫᱚ ᱚᱱᱟ ᱫᱚ ᱠᱷᱩᱞᱟᱹ ᱢᱮᱞᱟ ᱦᱮᱱᱟᱜ ᱠᱷᱟᱠ ᱠᱚᱣᱟ ᱞᱟᱹᱭ ᱫᱟᱹᱧ ᱾ ᱤᱧ ᱵᱟᱰᱟᱭᱟᱹᱧ ᱱᱩᱝᱠᱩ ᱪᱮᱛᱟᱱᱤᱧ ᱤᱧ ᱵᱟᱰᱟᱭᱟ ᱛᱤᱥ ᱨᱮᱦᱚᱸ ᱚᱠᱚᱭᱛᱮ ᱚᱠᱚᱭ ᱵᱟᱠᱚ ᱨᱟᱠᱟᱵ ᱦᱚᱪᱚ ᱟᱭᱟ ᱾
ᱟ
ᱱᱩᱝᱠᱩ ᱡᱟᱦᱟᱸᱭ ᱵᱟᱝ ᱡᱟᱦᱟᱸᱭᱮ ᱜᱮᱨ ᱟᱠᱚᱴ ᱫᱚᱦᱚᱭᱮ ᱠᱟᱱ ᱜᱮᱭᱟᱭ ᱱᱚᱜᱼᱱᱚᱣᱟ ᱠᱟᱛ ᱛᱷᱟ ᱦᱩᱭᱩᱜ ᱠᱟᱱᱟ ᱠᱟᱛᱷᱟ ᱱᱚᱜᱝᱠᱟᱱ ᱜᱟᱞᱢᱟᱨᱟᱣ ᱥᱟᱹᱨᱤᱜᱮ ᱱᱚᱣᱟ ᱫᱚ ᱮᱠᱵᱟᱨ ᱟᱵᱚ ᱠᱷᱮᱨᱣᱟᱞ ᱦᱚᱯᱚᱱᱟᱜ, ᱱᱚᱣᱟ ᱫᱚ ᱵᱟᱥᱛᱚᱵ ᱢᱤᱫᱴᱟᱝ ᱩᱫᱟᱦᱚᱨᱚᱱ ᱠᱟᱱ ᱛᱟᱵᱚᱱᱟ ᱴᱷᱤᱠ᱾
ᱜᱚᱝᱠᱮ ᱛᱟᱦᱞᱮ ᱱᱚᱣᱟ ᱫᱚ ᱟᱹᱰᱤ ᱡᱚᱛᱷᱟᱛ ᱠᱟᱛᱷᱟ ᱵᱚᱱ ᱞᱟᱹᱭ ᱠᱮᱫᱫᱟ ᱯᱩᱨᱟᱹ ᱟᱵᱚᱣᱟᱜ ᱦᱚᱸ ᱱᱚᱝᱠᱟ ᱜᱮ ᱡᱟᱦᱟᱱᱟᱜ ᱜᱚᱞᱯᱚ ᱯᱷᱚᱢ ᱟᱸᱡᱚᱢᱟᱜ ᱞᱤᱧᱟ ᱥᱮ ᱚᱝᱠᱟ ᱜᱮᱛᱚ ᱯᱩᱨᱟᱹ
ᱮᱠᱵᱟᱨᱮ ᱟᱫᱚ ᱱᱚᱜᱼᱚ ᱱᱚᱣᱟ ᱠᱟᱛᱷᱟ ᱦᱩᱭᱩᱜ ᱠᱟᱱᱟ ᱜᱟᱛᱷᱟ ᱫᱚ ᱴᱷᱤᱠ ᱥᱮ ᱚᱱᱟ ᱠᱟᱛᱷᱟ ᱠᱟᱛᱷᱟ ᱠᱚᱫᱚ ᱤᱧᱦᱚᱧ ᱫᱤᱥᱟᱹ ᱫᱚᱦᱚ ᱟᱠᱟᱜ ᱜᱮᱭᱟ ᱞᱟᱹᱭᱫᱟᱹᱧ ᱮᱵᱟᱨ ᱱᱚᱣᱟ ᱦᱮᱸ ᱪᱤᱛᱟᱹᱨ ᱡᱟᱦᱟᱸ ᱞᱮᱠᱟ ᱞᱟᱹᱭ ᱥᱚᱫᱚᱨᱱᱟ ᱥᱮ ᱠᱟᱹᱦᱤᱱᱤ ᱮᱠᱵᱟᱨᱮ ᱱᱚᱣᱟ ᱥᱟᱶᱛᱮ ᱵᱟᱥᱛᱚᱵᱤᱠ ᱮᱵᱟᱨᱮ ᱟᱵᱚᱣᱟᱜ ᱢᱟᱸᱱᱢᱤ ᱢᱤᱞ ᱢᱤᱫᱴᱟᱝ ᱦᱮᱱᱟᱜ ᱟᱠᱟᱫᱟ᱾
ᱢᱤᱞ ᱢᱮᱱᱟᱜ ᱜᱮᱭᱟ᱾ ᱚᱱᱟ ᱠᱚ ᱵᱟᱠᱚ ᱞᱟᱹᱭᱟ ᱞᱟᱦᱟ ᱛᱮᱱᱟᱜ ᱡᱟᱦᱟᱸ ᱠᱚ ᱱᱤᱛᱚᱜ ᱟᱵᱚ ᱜᱚᱞᱯᱷᱚ ᱦᱤᱥᱟᱹᱵ ᱛᱮᱵᱚᱱ ᱟᱸᱡᱚᱢ ᱫᱟ ᱥᱮ ᱞᱟᱦᱟ ᱛᱮᱱᱟᱜ ᱫᱚ ᱡᱚᱛᱚ ᱚᱱᱟ ᱠᱚᱫᱚ ᱵᱟᱥᱛᱚᱵ ᱠᱟᱛ ᱛᱷᱟᱜᱮ ᱟᱵᱚ ᱜᱮ ᱵᱟᱵᱚᱱ ᱜᱩᱨᱩᱛᱛᱚᱜᱼᱟ ᱞᱟᱹᱭ ᱫᱟᱵᱚᱱ ᱜᱚᱞ ᱯᱚᱜ ᱠᱟᱱᱟ ᱯᱟᱹᱦᱤᱞᱟᱜ ᱚᱠᱚᱭ ᱟᱸᱡᱚᱢᱟ ᱵᱟᱠᱷᱟᱡ ᱱᱤᱛᱜ ᱚᱱᱟ ᱡᱚᱛᱚ ᱥᱟᱹᱨᱤ ᱜᱚᱞᱚ ᱵᱟᱥᱛᱚᱵ ᱡᱤᱱᱤᱥ ᱜᱮ ᱚᱱᱠᱟ ᱠᱚ ᱵᱮᱱᱟᱣ ᱟᱠᱟᱜᱼᱟ᱾
ᱦᱩᱸ ᱤᱧ ᱚᱱᱠᱟᱧ ᱧᱮ-ᱧᱮᱞ ᱵᱟᱲᱟ ᱟᱠᱟᱫ ᱜᱮᱭᱟ ᱡᱟᱦᱟᱸ ᱫᱚ ᱵᱟᱝᱞᱟ ᱥᱟᱦᱤᱛᱛᱚ ᱞᱮ ᱦᱮᱸ ᱛᱟᱨ ᱯᱚᱨᱮ ᱮ ᱥᱟᱦᱮᱣᱫ ᱟᱨᱠᱤ ᱤᱝᱞᱤᱥ ᱱᱟᱜ ᱮᱢ ᱞᱟᱹᱭ ᱠᱟᱛ ᱛᱷᱟᱠᱚ ᱥᱮ ᱟᱢ ᱥᱚᱝᱥᱠᱨᱤᱛ ᱨᱮᱱᱟᱜ ᱜᱮᱢ ᱞᱮ ᱠᱚᱣᱟᱜ ᱢᱤᱫᱴᱟᱝ ᱢᱤᱫᱴᱟᱝ ᱡᱟᱦᱟᱸ ᱚᱱᱚᱞᱤᱭᱟᱹ ᱠᱚ ᱚᱱᱚᱲᱦᱤᱭᱟᱹ ᱠᱚ ᱦᱮᱸ ᱥᱮ ᱵᱟᱝ ᱩᱝᱠ ᱠᱩ ᱡᱟᱦᱟᱸᱱ ᱞᱮᱠᱟᱱ ᱮ ᱢᱤᱫᱴᱟᱝ ᱩᱭᱦᱟᱹᱨ ᱵᱷᱟᱵᱽᱱᱟ ᱟᱛᱮᱛ ᱥᱮ ᱜᱟᱭᱱᱟ ᱦᱚ ᱠᱚ ᱡᱟᱦᱟᱸ ᱞᱮᱠ
ᱦᱮᱸ
ᱦᱟᱹᱯ ᱤᱧ ᱡᱚᱢ ᱱᱤᱡᱚᱢ ᱵᱟᱰᱟᱭᱟ ᱢᱮᱱᱠᱷᱟᱱ ᱩᱱᱠᱩ ᱫᱚ ᱢᱤᱫᱴᱟᱝ ᱟᱻ ᱡᱟᱦᱟᱸ ᱫᱚ ᱟ ᱟᱹ ᱛᱷᱟᱠ ᱪᱮᱛᱟᱱ ᱛᱷᱟᱠ ᱦᱮᱸᱥᱮ ᱵᱟᱝ? ᱥᱟᱡᱟᱣ ᱜᱩᱪᱷᱟᱹᱣ ᱠᱟᱛᱮ ᱢᱤᱫ ᱢᱤᱫᱴᱟᱝ ᱠᱟᱛᱷᱟ ᱠᱚ ᱞᱟᱹᱭ ᱮ ᱥᱚᱫᱚᱨ ᱛᱮ ᱠᱷᱟᱹᱛᱤᱨ ᱛᱮ ᱟᱫᱚ ᱟ ᱩᱝᱠᱩᱣᱟᱜ ᱫᱚ ᱢᱚᱸᱡᱽ ᱧᱚᱜ ᱛᱚ ᱩᱝᱠᱩ ᱫᱚᱠᱚ ᱥᱚᱫᱚᱨ ᱫᱟᱲᱮ ᱠᱟᱜ ᱛᱟᱠᱚ ᱛᱮᱠᱩ ᱚᱱᱟ ᱫᱚᱵᱚ ᱵᱟᱰᱟᱭ ᱫᱟᱲᱮᱭᱟᱜ ᱠᱟᱱᱟ ᱥᱮ ᱟᱹᱰᱤ ᱱᱟᱯᱟᱭ ᱠᱚ ᱢᱮᱱᱛᱮ ᱠᱚ ᱥᱟᱨᱦᱟᱣ ᱫᱟᱲᱮᱭᱟᱭ ᱠᱟᱱᱟ ᱾ ᱟᱵᱚ ᱵᱚᱱ ᱵᱟᱰᱟᱭᱟ ᱢᱮᱱᱠᱷᱟᱱ ᱚᱱᱟ ᱠᱤᱛᱩᱨ ᱚᱱᱟ ᱟᱵᱚ ᱵᱟᱝᱵᱚᱱ ᱥᱟᱡᱟᱣ ᱜᱩᱪᱷᱟᱹᱣ ᱫᱟᱲᱮ ᱠᱟᱜ ᱠᱷᱟᱹᱛᱤᱨ ᱛᱮ ᱟᱵᱚ ᱫᱚ ᱥᱟᱨᱦᱟᱣᱱᱟ ᱟᱫᱚ ᱨᱚᱝ ᱵᱚᱱ ᱧᱟᱢ ᱮᱫᱟ. ᱴᱷᱤᱠ ᱤᱧ ᱡᱟᱦᱟᱸ ᱛᱤᱱᱟᱹᱜ ᱤᱧ ᱟᱸᱡᱚᱢ ᱟᱠᱟᱫᱟᱹᱧ ᱤᱧ ᱫᱚ ᱱᱚᱣᱟ ᱫᱚᱧ ᱵᱟᱰᱟᱭ ᱛᱟᱦᱮᱸᱼᱟ ᱴᱷᱤᱠ ᱥᱮ ᱠᱤᱱᱛᱩ ᱵᱟᱰᱟᱭ ᱤᱧ ᱜᱤᱱᱛᱩ ᱤᱧ ᱚᱱᱟ ᱵᱟᱹᱧ ᱥᱚᱫᱚᱨ ᱫᱟᱲᱮ ᱠᱟᱣᱫᱟ ᱴᱷᱤᱠ
ᱦᱩᱸ ᱢᱟᱱᱮ ᱡᱚᱛ ᱛᱚ ᱦᱚᱲᱟᱜ ᱵᱟᱝ ᱡᱷᱚᱛᱚ ᱦᱚᱲ ᱛᱮ ᱵᱟ ᱥᱟᱡᱟᱣ ᱜᱩᱪᱷᱟᱹᱣ ᱠᱟᱛᱮ ᱵᱟᱵᱚᱱ ᱯᱟᱥᱱᱟᱣ ᱫᱟᱲᱮᱭᱟᱜᱼᱟ ᱫᱤᱥᱚᱢ ᱦᱚᱲ ᱛᱟᱞᱟᱨᱮᱥᱮ ᱡᱟᱦᱟᱸ ᱯᱟᱥᱱᱟᱜᱼᱟ ᱩᱱᱤᱜᱮ ᱟᱫᱚ ᱥᱚᱨᱮᱥᱮ ᱱᱟᱭ ᱟᱨᱠᱤ ᱚᱱᱠᱟ᱾
ᱴᱷᱤᱠ ᱠᱟᱛᱷᱟ ᱫᱚ ᱤᱱᱟᱹᱜᱮ ᱟᱫᱚ ᱚᱱᱟ ᱠᱷᱟᱹᱛᱤᱨ ᱛᱮᱜᱮ ᱛᱮᱧ ᱞᱮᱫᱟᱹᱧ ᱟᱵᱚ ᱫᱚ ᱡᱷᱚᱛᱚ ᱜᱮ ᱵᱚᱱ ᱵᱟᱰᱟᱭᱟ ᱟᱨ ᱵᱟᱰᱟᱭ ᱥᱟᱹᱛ ᱛᱮ ᱟᱵᱚ ᱫᱚ ᱵᱟᱝ ᱵᱟᱰᱟᱭ ᱞᱮᱠᱟ ᱵᱚᱱ ᱠᱟᱹᱢᱤᱭᱟ
ᱚᱵᱚᱥᱚᱭ
ᱚᱱᱟ ᱦᱩᱭᱩᱜ ᱠᱟᱱᱟ ᱢᱮᱱ ᱠᱟᱛᱷᱟ
ᱦᱮᱸ ᱟᱨ ᱪᱮᱫ ᱵᱮᱱ ᱞᱟᱹᱭᱟ ᱢᱟᱱᱮ ᱥᱟᱱᱛᱟᱲ ᱫᱚ ᱠᱟᱹᱴᱤᱡ ᱢᱟᱱᱮ ᱨᱚᱲ ᱠᱟᱹᱴᱤᱡ ᱠᱚᱢ ᱵᱚᱱ ᱨᱚᱲᱟ ᱥᱮ ᱮᱭ ᱠᱟᱨᱚᱱ ᱛᱮ ᱠᱟᱹᱴᱤᱡ ᱛᱟᱭᱱᱚᱢ ᱧᱚᱜ ᱨᱮ ᱢᱮᱱᱟᱜ ᱵᱚᱱᱟ ᱟᱨᱠᱤ ᱡᱟᱦᱟᱱᱟᱜ